ᱜᱚᱢᱠᱮ ᱡᱚᱦᱟᱨ ᱜᱮ ᱦᱮᱸ ᱜᱮ ᱦᱮᱸ ᱞᱟᱹᱭ ᱫᱤᱧ ᱞᱟᱭ ᱡᱚᱦᱟᱨ ᱜᱮ ᱜᱚᱢᱠᱮ ᱥᱟᱹᱜᱩᱱ ᱧᱤᱫᱟᱹ᱾
ᱦᱮᱸ ᱥᱟᱹᱜᱩᱱ ᱧᱤᱫᱟᱹ ᱪᱮᱫ ᱠᱚᱵᱮᱱ ᱪᱤᱠᱟᱹ ᱵᱟᱲᱟᱭᱮᱫᱟ᱾
ᱦᱮᱸ ᱟᱹᱵᱤᱱ ᱜᱮ ᱦᱟᱜ ᱪᱮᱫ ᱠᱚᱵᱤᱱ ᱪᱤᱠᱟᱹ ᱵᱟᱲᱟᱭᱟ ᱱᱟᱯᱟᱭ ᱜᱮᱭᱟᱵᱤᱱ ᱛᱚ?
ᱦᱮᱸ ᱱᱟᱯᱟᱭ ᱜᱮᱭᱟᱞᱤᱧ ᱱᱟᱣᱟ ᱵᱮᱲᱟ ᱫᱚ ᱟᱵᱮᱱ ᱜᱮ ᱪᱮᱫᱠᱟ?
ᱟᱹᱞᱤᱧ ᱦᱚᱸ ᱱᱟᱯᱟᱭ ᱧᱚᱜ ᱜᱮᱭᱟᱞᱤᱧ ᱦᱟᱹᱜ ᱱᱟᱣᱟ ᱵᱮᱲᱟ ᱨᱮᱫᱚ᱾
ᱜ
ᱦᱩᱸ ᱱᱚᱣᱟ ᱫᱚ ᱟᱹᱭᱩᱵ ᱵᱮᱲᱟ ᱠᱟᱱᱟ ᱛᱚ᱾
ᱦᱳᱭ ᱦᱳᱭ ᱛᱚ ᱡᱚᱢ ᱵᱟᱲᱟ ᱠᱚ ᱦᱩᱭᱱᱟ ᱥᱮ ᱟᱣᱨᱤ᱾
ᱦᱮᱸ ᱜᱚᱢᱠᱮ ᱠᱚᱥᱟᱣ ᱠᱚ ᱪᱟᱞᱟᱜ ᱠᱟᱱᱟ ᱩᱛᱩ ᱠᱚᱣᱟᱜ ᱛᱮᱦᱮᱧ ᱫᱚ ᱡᱮᱞ ᱠᱚᱞᱮ ᱡᱚᱢᱟ ᱦᱟᱸᱜ᱾ ᱛᱮᱦᱮᱧᱫᱤ ᱡᱤᱞ ᱮᱠᱷᱚᱱᱳ ᱰᱮᱨᱤᱜ ᱜᱮ ᱛᱮᱦᱮᱧ ᱫᱚᱞᱮ ᱫᱷᱩᱨᱟᱹᱣ ᱠᱮᱫᱟ ᱡᱚᱛᱚ᱾
ᱦᱩᱸ᱾
ᱦᱟᱥᱟ ᱠᱚᱨᱮᱱᱟᱜ ᱠᱟᱹᱢᱤ ᱠᱚ ᱵᱟᱹᱫᱽ ᱵᱟᱹᱭᱦᱟᱹᱲ ᱠᱚᱨᱮᱱᱟᱜ ᱦᱳᱭ ᱠᱚᱢᱯᱞᱤᱴ ᱦᱩᱭᱱᱟ᱾
ᱠᱟᱹᱢᱤ ᱠᱟᱹᱢᱤ ᱠᱚᱫᱚ ᱠᱚ ᱯᱩᱨᱟᱹᱣ ᱠᱮᱫᱟ᱾
ᱦᱮᱸ ᱯᱩᱨᱟᱹᱣ ᱠᱟᱛᱮᱫ ᱛᱮᱦᱮᱧ ᱫᱚ ᱦᱟᱸᱜ ᱡᱚᱢᱼ ᱧᱩ ᱠᱚᱦᱚᱸ ᱦᱩᱭᱩᱜ ᱠᱟᱱᱟ ᱡᱚᱛᱚ ᱚᱲᱟᱜ ᱦᱚᱲ᱾ ᱟᱫᱚ ᱡᱟᱦᱟᱸ ᱛᱤᱱᱟᱹᱜ ᱠᱚ ᱠᱟᱹᱢᱤ ᱞᱮᱜᱼᱟ ᱟᱞᱮ ᱵᱟᱹᱫᱽ ᱠᱚ ᱠᱷᱮᱛ ᱠᱚᱨᱮ ᱟᱨᱠᱤ᱾ ᱩᱱᱠᱩ ᱡᱷᱚᱛᱚ ᱜᱮ ᱱᱮᱣᱛᱟ ᱦᱩᱭ ᱠᱟᱱᱟ ᱟᱨᱠᱤ ᱛᱮᱦᱮᱧ ᱟᱫᱚ ᱡᱚᱢ ᱧᱩᱩ ᱠᱚ ᱵᱮᱵᱚᱥᱛᱷᱟ ᱦᱩᱭ ᱠᱟᱱᱟ ᱟᱨᱠᱤ᱾
ᱦᱩᱸ ᱟᱹᱰᱤ ᱱᱟᱯᱟᱭ ᱠᱟᱛᱷᱟ ᱚᱱᱟᱦᱚᱸ᱾
ᱦᱳᱭ ᱟᱫᱚ ᱟᱯᱮ ᱥᱮᱫ ᱜᱮ ᱱᱚᱝᱠᱟᱭ ᱜᱮᱭᱟ ᱥᱮ ᱵᱟᱝ?
ᱦᱮᱸ ᱟᱞᱮ ᱥᱮᱫ ᱫᱚ ᱦᱩᱭᱩᱜ ᱜᱮᱭᱟ ᱡᱮᱢᱚᱱ ᱨᱚᱦᱚᱭ ᱢᱩᱪᱟᱹᱫ ᱠᱟᱛᱮ ᱟᱫᱚᱼᱼ ᱟᱞᱮ ᱥᱮᱫ ᱢᱟ ᱚᱱᱠᱟ ᱢᱚᱛᱚ ᱫᱟᱜ ᱡᱟᱹᱲᱤ ᱦᱚᱸ ᱱᱤᱛᱚᱜ ᱫᱚ ᱵᱟᱹᱱᱩᱜᱼᱟ, ᱟᱫᱚ ᱢᱟᱱᱮ ᱵᱟᱭ ᱫᱟᱜ ᱮᱜᱼᱟ ᱚᱱᱠᱟ ᱫᱚ ᱟᱨ ᱾ ᱪᱟᱥ ᱠᱟᱹᱢᱤ ᱠᱚᱦᱚᱸ ᱵᱟᱹᱭᱦᱟᱹᱲ ᱠᱚᱫᱚ ᱦᱩᱭ ᱵᱟᱲᱟ ᱟᱠᱟᱱ ᱜᱮᱭᱟ ᱜᱷᱩᱴᱩ ᱠᱚ ᱵᱟᱹᱠᱤ ᱢᱮᱱᱟᱜᱼᱟ ᱮᱠᱷᱚᱱᱳ ᱾
ᱚᱻ ᱜᱚᱝᱠᱮ ᱟᱞᱮ ᱥᱮᱫ ᱢᱟ ᱱᱚᱝᱠᱟ ᱜᱮ ᱮᱢᱚᱱ ᱟᱸᱡᱚᱢ ᱵᱤᱱ ᱥᱮ ᱮᱢᱚᱱᱮ ᱫᱟᱜ ᱠᱮᱫᱟ ᱥᱮ ᱟᱞᱮ ᱥᱮᱫ ᱱᱚᱣᱟ ᱟᱞᱮ ᱥᱮᱫ ᱢᱟ ᱡᱟᱦᱟᱸ ᱛᱤᱱᱟᱹᱜ ᱞᱮ ᱨᱚᱦᱚᱭ ᱞᱮᱼᱟ ᱡᱷᱚᱛᱚ ᱳᱭᱳ ᱯᱚᱴᱚᱢ ᱠᱮᱫᱟ ᱫᱟᱜ ᱛᱮ᱾
ᱦᱮᱸ ᱦᱮᱸ ᱾
ᱦᱳᱭ ᱟᱫᱚ ᱚᱱᱠᱟᱜᱮ ᱟᱫᱚ ᱟᱞᱮ ᱢᱟ ᱢᱟᱱᱮ ᱛᱮᱹᱦᱮᱧ ᱛᱮᱫ ᱜᱮ ᱦᱚᱭᱛᱳ ᱩᱱᱟᱹᱜ ᱫᱚ ᱵᱟᱭ ᱡᱚᱨᱚ ᱠᱟᱜ ᱞᱮᱭᱟ ᱵᱟᱝᱠᱷᱟᱱ ᱦᱮᱸ ᱠᱚᱴᱟ ᱫᱤᱱ ᱡᱚᱨᱚ ᱞᱮᱭᱟ ᱥᱮ ᱞᱟᱜᱟᱛᱟᱨ ᱜᱮ ᱡᱚᱨᱚ ᱟᱜ ᱞᱮᱭᱟ ᱢᱟᱱᱮ ᱠᱳᱱᱳ ᱵᱤᱨᱚᱢ ᱵᱟᱹᱱᱩᱜᱼᱟ ᱾
ᱟᱪᱪᱷᱟ ᱾
ᱦᱳᱭ ᱾ ᱟᱫᱚ ᱟᱯᱮ ᱥᱮᱫ ᱛᱟᱦᱚᱞᱮ ᱫᱟᱜ ᱠᱚᱫᱚ ᱵᱟᱭ ᱡᱚᱨᱚ ᱠᱟᱜ ᱯᱮᱭᱟ ᱵᱟᱝ?
ᱵᱟᱝ ᱚᱱᱠᱟ ᱢᱟ ᱚ ᱵᱟᱭ ᱫᱟᱜ ᱮᱼᱟ ᱛᱤᱦᱤᱧ ᱜᱮ ᱡᱟ ᱠᱟᱹᱴᱤᱡ ᱮ ᱫᱟᱜ ᱠᱮᱜ ᱤᱱᱟ ᱠᱚᱛᱮ ᱠᱟᱹᱴᱤᱡ ᱟᱨᱚ ᱪᱟᱥ ᱠᱚ ᱞᱟᱜᱟᱣ ᱧᱚᱜ ᱠᱟᱱᱟ ᱦᱮᱸ ᱛᱚ ᱵᱟᱨ ᱵᱟᱨ ᱯᱮ ᱫᱤᱱ ᱞᱮ ᱨᱚᱦᱚᱭᱮᱫᱼᱟ ᱟᱞᱮ ᱫᱚ ᱢᱟᱱᱮ ᱡᱟᱹᱥᱛᱤ ᱨᱚᱦᱚᱭ ᱫᱚ ᱟᱹᱣᱨᱤᱭᱟᱜᱼᱟ᱾
ᱟᱪᱪᱷᱟ, ᱦᱳᱭ ᱜᱚᱝᱠᱮ ᱟᱫᱚ ᱛᱟᱦᱚᱞᱮ ᱜᱚᱝᱠᱮ ᱟᱫᱚ ᱨᱚᱦᱚᱭ ᱠᱚᱫᱚ ᱮᱠᱵᱟᱨᱮ ᱱᱤᱦᱟᱹᱛ ᱜᱮ ᱵᱟᱝ ᱜᱮᱥᱮ ᱟᱨᱟᱢᱵᱚ ᱜᱚᱫ ᱠᱟᱱᱟ?
ᱟᱨᱟᱢᱵᱚ ᱫᱚ ᱟᱨᱟᱢᱵᱚ ᱜᱚᱜ ᱟᱠᱟᱱ ᱜᱮᱭᱟ ᱮᱨᱯᱚᱨ ᱜᱷᱩᱴᱩ ᱠᱚ ᱛᱷᱚᱲᱟ ᱵᱟᱹᱠᱤ ᱢᱮᱱᱟᱜᱼᱟ ᱵᱟᱠᱷᱟᱱ ᱫᱚ ᱦᱩᱭ ᱪᱟᱵᱟ ᱟᱠᱟᱱ ᱜᱮᱭᱟ ᱾
ᱟᱪᱪᱷᱟ ᱟᱪᱪᱷᱟ ᱾
ᱱᱚᱛᱮ ᱵᱟᱹᱭᱦᱟᱹᱲ ᱠᱚᱫᱚ ᱡᱷᱚᱛᱚ ᱜᱮ ᱯᱩᱨᱟᱹᱣ ᱠᱟᱱᱟ ᱢᱮᱱᱠᱷᱟᱱ ᱜᱷᱩᱴᱩ ᱠᱚ ᱠᱟᱴᱤᱡ ᱢᱮᱱᱟᱜ ᱜᱮᱭᱟ᱾
ᱦᱳᱭ ᱦᱳᱭ ᱦᱳᱭ ᱾ ᱟᱫᱚ ᱱᱚᱝᱠᱟ ᱜᱮ ᱟᱫᱚ ᱪᱟᱥ ᱠᱚᱫᱚ ᱦᱟᱸᱜ ᱞᱚᱜᱚᱱ ᱜᱮ ᱪᱟᱵᱟ ᱞᱮᱱᱠᱷᱟᱱ ᱜᱮ ᱵᱷᱟᱜᱤ ᱱᱟᱯᱟᱭ ᱟᱨᱚ ᱠᱟᱹᱢᱤ ᱠᱚ ᱢᱮᱱᱟᱜ ᱛᱟᱵᱚᱱᱟ ᱥᱮ ᱚᱱᱟ ᱠᱚᱨᱮ ᱦᱚᱸ ᱠᱟᱹᱡ ᱪᱩᱞᱩᱝ ᱱᱤᱡᱮ ᱦᱚᱸ ᱫᱟᱭᱤᱛᱛᱚ ᱢᱮᱱᱟᱜ ᱛᱟᱵᱚᱱᱟ ᱡᱮᱢᱚᱱ ᱮᱻ ᱥᱚᱵ ᱥᱚᱢᱚᱭ ᱦᱟᱸᱜ ᱪᱟᱥ ᱠᱚᱨᱮ ᱫᱚ ᱵᱮᱥᱛᱚ ᱨᱮ ᱛᱟᱦᱮᱸ ᱞᱮᱱᱠᱷᱟᱱ ᱵᱟᱝ ᱜᱟᱱᱚᱜᱼᱟ ᱪᱟᱥ ᱠᱚᱨᱮ ᱢᱟ ᱦᱟᱸᱜ ᱥᱮᱨᱢᱟ ᱨᱮ ᱢᱤᱫ ᱫᱷᱟᱣ ᱵᱤᱱ ᱧᱟᱢᱟ ᱟᱨ ᱡᱟᱦᱟᱸ ᱞᱟᱡ ᱪᱟᱞᱟᱣ ᱠᱚᱨᱛᱮ ᱜᱮᱞᱮ ᱡᱟᱦᱟᱸ ᱴᱩᱠ ᱴᱟᱠ ᱡᱟᱦᱟᱸ ᱠᱟᱹᱣᱰᱤ ᱠᱚ ᱫᱚᱨᱠᱟᱨᱚᱜ ᱛᱟᱵᱚᱱᱟ ᱟᱫᱚ ᱚᱱᱟ ᱠᱚᱫᱚ ᱦᱟᱸᱜ ᱱᱤᱡᱮᱛᱮ ᱮᱢᱟᱢ ᱵᱟᱵᱤᱱ ᱠᱟᱹᱢᱤ ᱞᱮᱠᱷᱟᱱ ᱠᱷᱟᱱ ᱦᱟᱸᱜ ᱵᱟᱨᱦᱨᱮ ᱠᱚᱨᱮ ᱥᱮ ᱟᱹᱛᱩᱳ ᱫᱤᱥᱚᱢ ᱨᱮᱢᱟ ᱚᱱᱠᱟ ᱠᱟᱹᱢᱤ ᱠᱚ ᱵᱟᱹᱱᱩᱜᱼᱟ ᱥᱮ ᱾
ᱦᱳᱭ ᱦᱳᱭ ᱾
ᱦᱳᱭ ᱟᱫᱚ ᱚᱱᱠᱟᱜᱮ ᱟᱞᱮ ᱥᱮᱫ ᱢᱟ ᱞᱚᱜᱚᱱ ᱞᱚᱜᱚᱱ ᱞᱮ ᱫᱷᱩᱨᱟᱹᱣ ᱠᱮᱫ ᱛᱮ ᱱᱤᱛᱚᱜ ᱢᱟ ᱠᱟᱹᱢᱤ ᱠᱚᱞᱮ ᱩᱰᱩᱝ ᱜᱚᱫ ᱠᱟᱱᱟ ᱟᱨᱠᱤ ᱾
ᱟᱪᱪᱷᱟ ᱚᱱᱟ ᱦᱚᱸ ᱟᱹᱰᱤ ᱱᱟᱯᱟᱭ ᱠᱟᱛᱷᱟ ᱠᱟᱹᱢᱤ ᱠᱚ ᱵᱟᱢ ᱠᱟᱹᱢᱤ ᱞᱮᱠᱷᱟᱱ ᱱᱤᱭᱟᱹ
ᱪᱤᱠᱟᱹᱛᱮ ᱦᱚᱭᱩᱜ-ᱟ ᱚᱲᱟᱜ ᱨᱮᱱᱟᱜ ᱠᱟᱹᱢᱤ ᱥᱟᱶᱛᱮ ᱵᱟᱦᱨᱮ ᱨᱮᱫᱚ ᱠᱟᱹᱢᱤ ᱦᱚᱸ ᱦᱩᱭᱩᱜ ᱜᱮᱭᱟ ᱾
ᱦᱮᱸ ᱜᱚᱝᱠᱮ ᱡᱟ ᱯᱩᱭᱥᱟᱹ ᱠᱚ ᱛᱟᱦᱮᱸ ᱠᱟᱱᱟ, ᱚᱱᱟ ᱱᱟᱦᱮᱞ ᱥᱤ ᱠᱚᱛᱮ ᱜᱮ ᱢᱟ ᱪᱟᱵᱟᱭᱮᱱᱟ ᱾ ᱢᱩᱱᱤᱥ ᱠᱚ ᱠᱟᱹᱲᱢᱤ ᱠᱚ ᱞᱟᱜᱟᱣ ᱠᱟᱛᱮᱫ ᱩᱱᱠᱩ ᱫᱚ ᱯᱩᱭᱥᱟᱹ ᱮᱢ ᱦᱩᱭᱩᱜᱼᱟ ᱥᱮ ᱟᱫᱚ ᱩᱱᱠᱩ ᱡᱟ ᱯᱩᱭᱥᱟᱹ ᱠᱚ ᱛᱟᱦᱮᱸ ᱠᱟᱱᱟ ᱩᱱᱠᱩ ᱢᱟ ᱮᱡ ᱪᱟᱵᱟ ᱦᱩᱭ ᱠᱟᱱᱟ ᱟᱨ ᱴᱩᱠ ᱴᱟᱠ ᱥᱟᱨ ᱠᱚᱢᱟ ᱠᱤᱨᱤᱧ ᱦᱩᱭᱩᱜ ᱠᱟᱱᱟ ᱥᱮ, ᱚᱱᱟ ᱠᱚᱨᱮ ᱦᱚᱸ ᱯᱩᱭᱥᱟ ᱠᱷᱚᱨᱚᱪᱚᱜ
ᱦᱩᱸ ᱾
ᱦᱮᱸ, ᱟᱫᱚ ᱜᱚᱝᱠᱮ ᱛᱟᱦᱚᱞᱮ ᱟᱯᱮ ᱫᱚ ᱪᱮᱫ ᱦᱩᱲᱩ ᱠᱚᱫᱚ ᱯᱮ ᱪᱟᱥ ᱫᱟ ᱚᱱᱛᱮ ᱫᱚ?
ᱟᱫᱚ ᱦᱚᱸ ᱱᱮᱛᱟᱨ ᱢᱟ ᱟᱹᱰᱤ ᱩᱛᱟᱹᱨ ᱧᱩᱛᱩᱢᱟᱱ ᱦᱩᱲᱩ ᱠᱚ ᱛᱩᱫ ᱟᱠᱟᱱ ᱾ ᱩᱱᱟᱹᱜ ᱮᱠᱴᱟ ᱫᱚ ᱵᱟᱝ ᱫᱤᱥᱟᱹᱜ ᱠᱟᱱᱟ ᱪᱮᱫ ᱠᱚ ᱨᱚᱦᱚᱭ ᱠᱟᱜ-ᱟ ᱠᱚ ᱟᱫᱚ, ᱱᱮᱦᱚᱲ ᱢᱟ ᱪᱟᱨᱟ ᱜᱤᱲᱤ ᱠᱚᱨᱮ ᱪᱮᱫ ᱠᱚ ᱪᱟᱨᱟ ᱠᱚ ᱜᱤᱲᱤᱭᱟ ᱩᱱᱟᱹᱜ ᱮᱠᱴᱟ ᱫᱚ ᱤᱭᱟᱹ ᱫᱚ ᱵᱟᱹᱱᱩᱜ ᱟᱥᱮ ᱟᱫᱚ ᱚᱲᱟᱜ ᱨᱮ ᱟᱭᱳᱼᱵᱟᱵᱟ ᱢᱮᱱᱟᱜ ᱠᱤᱱᱟᱹ, ᱩᱱᱠᱤᱱ ᱜᱮ ᱦᱮᱸ᱾
ᱟᱪᱪᱷᱟ ᱟᱪᱪᱷᱟ᱾
ᱤᱭᱟᱹ ᱵᱟᱲᱟᱭᱟ ᱩᱱᱟᱹᱜ ᱮᱠᱴᱟ ᱫᱚ, ᱦᱮᱸ᱾ ᱵᱟᱲᱟᱭ ᱵᱟᱹᱱᱩᱜᱼᱟ, ᱟᱫᱚ ᱱᱮᱛᱟᱨ ᱢᱟ ᱟᱹᱰᱤ ᱜᱟᱱ ᱦᱩ ᱠᱚ ᱛᱩᱫ ᱟᱠᱟᱱ ᱟᱹᱰᱤ ᱟᱹᱰᱤ ᱨᱚᱠᱚᱢ ᱠᱳᱢᱯᱟᱱᱤ ᱜᱮᱠᱚ ᱛᱩᱫ ᱵᱟᱲᱟᱭᱮᱫ᱾
ᱦᱮᱸ ᱜᱚᱝᱠᱮ ᱚᱱᱟ ᱫᱚ ᱜᱚᱴᱟ ᱜᱮ ᱜᱚᱴᱟ ᱜᱮ᱾
ᱮᱸ ᱜᱚᱴ ᱜᱮ᱾
ᱦᱮᱸ ᱟᱫᱚ ᱱᱚᱣᱟ ᱜᱮ ᱟᱫᱚ ᱠᱟᱛᱷᱟ ᱫᱚ ᱦᱩᱭᱩᱜ ᱠᱟᱱᱟ ᱟᱪᱪᱷᱟ ᱜᱚᱝ ᱠᱮ ᱛᱟᱦᱚᱞᱮ ᱟᱯᱮ ᱥᱮ ᱥᱮᱫᱢᱟ ᱟᱻ ᱫᱟᱜ ᱠᱚᱫᱚ ᱞᱟᱜᱟ ᱞᱟᱜᱟᱣ ᱜᱚᱫ ᱠᱟᱱᱟ ᱨᱚᱦᱚᱭ ᱠᱚ ᱦᱚᱸ ᱪᱟᱵᱟ ᱦᱮᱡ ᱟᱠᱟᱱᱟ ᱟᱫᱚ ᱜᱚᱝᱠᱮ ᱚᱱᱛᱮ ᱫᱚ ᱛᱟᱦᱚᱞᱮ ᱮᱸ ᱛᱤᱱᱟᱹᱜ ᱫᱷᱟᱣ ᱯᱮ ᱨᱚᱦᱚᱭᱟ ᱢᱟᱱᱮ ᱥᱮᱨᱢᱟ ᱨᱮ ᱛᱤᱱᱟᱹᱜ ᱫᱷᱟᱣ ᱯᱮ ᱨᱚᱦᱚᱭᱟ ᱦᱩᱲᱩ, ᱢᱤᱫᱴᱟᱝ ᱥᱮᱨᱢᱟᱨ ᱨᱮ?
ᱦᱮᱸᱻ ᱟᱞᱮ ᱫᱚ ᱥᱮᱨᱢᱟ ᱨᱮ ᱢᱟᱱᱮ ᱵᱟᱫᱷᱟᱣ ᱜᱮᱞᱮ ᱨᱚᱦᱚᱭᱟ ᱟᱫᱚ ᱡᱷᱚᱛᱚ ᱠᱚᱫᱚ ᱵᱟᱨᱫᱷᱟᱣ ᱫᱚ ᱵᱟᱝ ᱾ ᱡᱟᱦᱟᱸ ᱠᱚ
ᱮᱸ ᱫᱟᱜ ᱠᱚ ᱛᱟᱦᱮᱱ ᱜᱮᱭᱟ ᱵᱟᱹᱭᱦᱟᱹᱲ ᱦᱟᱥᱟ ᱠᱚᱫᱚ ᱚᱱᱟ ᱠᱚᱫᱚ ᱵᱟᱨ ᱫᱷᱟᱣ ᱜᱮᱞᱮ ᱨᱚᱦᱚᱭᱟ, ᱵᱟᱝᱠᱷᱟᱱ ᱱᱚᱝᱠᱟ ᱫᱚᱻ ᱢᱤᱫ ᱫᱷᱟᱣ ᱜᱮ ᱢᱤᱫ ᱫᱷᱟᱣ ᱜᱮᱠᱚ ᱨᱚᱦᱚᱭ ᱜᱮᱭᱟ ᱟᱹᱰᱤ ᱜᱟᱱ ᱜᱮ ᱡᱟᱦᱟᱸᱭ ᱠᱚ ᱵᱟᱹᱲ ᱵᱟᱹᱭᱦᱟᱹᱲ ᱠᱚ ᱵᱟᱹᱱᱩᱜ ᱛᱟᱠᱚᱣᱟ᱾
ᱟᱫᱚ ᱦᱮᱸ, ᱟᱹᱰᱤ ᱦᱚᱲᱟᱜ ᱜᱮ ᱢᱮᱱᱟᱜ ᱫᱚ ᱢᱮᱱᱟᱜᱼᱟ ᱟᱫᱚ ᱟᱹᱰᱤ ᱦᱚᱲ ᱜᱮᱞᱮ ᱪᱟᱥ ᱜᱮᱭᱟ ᱚᱝᱠᱟ ᱾ ᱵᱟᱠᱷᱟᱱ ᱫᱚ ᱟᱫᱚ ᱮᱸ ᱫᱷᱚᱨᱚᱱ ᱫᱤᱱ ᱫᱚ ᱱᱟᱦᱟᱜ ᱛᱩᱲᱤ ᱠᱚ, ᱠᱷᱚᱥᱞᱟ ᱠᱚ ᱮᱢᱟᱱ ᱠᱚ ᱢᱮᱱᱟᱜ ᱜᱮᱭᱟ ᱥᱮ ᱥᱚᱵᱽᱡᱤ ᱠᱚ ᱟᱨᱚ᱾
ᱦᱳᱭ ᱦᱳᱭ᱾
ᱦᱩᱸ ᱚᱝᱠᱟᱱᱟᱜ ᱪᱟᱥ ᱠᱚ ᱦᱩᱭᱩᱜ ᱜᱮᱭᱟ᱾
ᱟᱪᱪᱷᱟ ᱜᱚᱝᱠᱮ ᱛᱟᱦᱚᱞᱮ ᱚᱱᱟ ᱮ ᱪᱟ ᱦᱳᱲᱳ ᱦᱩᱲᱳ ᱵᱟᱫ ᱠᱟᱛᱮᱫ ᱟᱨᱠᱤ ᱟᱨᱚ ᱡᱟᱦᱟᱱᱟᱜ ᱠᱚᱯᱮ ᱪᱟᱥ ᱵᱟᱲᱟᱭ ᱜᱮᱭᱟ ᱡᱮᱢᱚᱱ ᱥᱚᱵᱽᱡᱤ ᱠᱚ?
ᱦᱮᱸ ᱦᱩᱲᱩ ᱵᱟᱫ ᱠᱟᱛᱮᱫ ᱫᱚ ᱟᱫᱚ ᱥᱚᱵᱽᱡᱤ ᱠᱚᱫᱚ ᱪᱟᱥ ᱵᱟᱲ ᱦᱩᱭᱩᱜ ᱜᱮᱭᱟ, ᱟᱹᱞᱩ ᱠᱚ ᱛᱟᱨᱯᱚᱨ ᱡᱟᱦᱟᱸ ᱞᱮᱠᱟ ᱚᱲᱟᱜ ᱡᱚᱢ ᱞᱮ ᱠᱟ ᱫᱚ ᱟᱸ
ᱵᱮᱸᱜᱟᱲ ᱠᱚ ᱵᱤᱞᱟᱹᱛᱤ ᱠᱚ ᱠᱚ ᱪᱟᱥ ᱜᱮᱭᱟ ᱢᱟᱹᱨᱤᱪ ᱠᱚ᱾
ᱦᱮᱸ ᱦᱮᱸ ᱚᱱᱟ ᱢᱟᱛᱚ ᱫᱚᱨᱠᱟᱨ ᱠᱟᱱ ᱜᱮᱭᱟ ᱦᱟᱸᱜ ᱠᱤᱨᱤᱧ ᱛᱮ ᱛᱤᱱᱟᱹᱜ ᱵᱤᱱ ᱡᱚᱢᱟ ᱦᱟᱸᱜ᱾
ᱦᱳᱭ᱾ ᱟᱨ ᱱᱚᱝᱠᱟ ᱫᱚ ᱪᱟᱥ ᱜᱮᱭᱟ ᱠᱚ ᱡᱟᱦᱟᱸᱭ ᱞᱟᱹᱴᱩ ᱞᱟᱹᱴᱩ ᱪᱟᱥᱚ ᱢᱮᱱᱟᱜ ᱠᱚ ᱩᱝᱠᱩ ᱫᱚ ᱛᱚᱨᱢᱩᱡ ᱠᱚ ᱠᱚᱯᱤ ᱠᱚᱠᱚ ᱪᱟᱥ ᱜᱮᱭᱟ ᱾
ᱟᱪᱪᱷᱟ ᱟᱪᱪᱷᱟ ᱛᱚᱨᱵᱩᱡᱽ ᱠᱚᱫᱚ ᱜᱚᱝᱠᱮ ᱚᱱᱟ ᱫᱚ ᱟᱨᱚ ᱪᱮᱫ ᱡᱤᱱᱤᱥ ᱠᱟᱱᱟ?
ᱦᱩᱸ ᱦᱮᱸ ᱛᱩᱨᱢᱩᱡ ᱠᱟᱱ ᱜᱮᱭᱟ ᱟᱫᱚ ᱫᱷᱚᱨᱚᱱ ᱫᱤᱱ ᱱᱟᱜ ᱦᱩᱸ᱾
ᱚᱱᱟ ᱚᱱᱟ ᱫᱚ ᱪᱮᱫ ᱠᱟᱱ ᱡᱤᱱᱤᱥ ᱠᱟᱱᱟ ᱛᱩᱨᱢᱩᱡᱽ ᱫᱚ?
ᱦᱮᱸ ᱠᱟᱱᱟ ᱚᱧ ᱢᱟᱱᱮ
ᱟᱞᱤᱧ ᱫᱤᱥᱚᱢ ᱫᱚ ᱦᱟᱸᱜ ᱟᱞᱮ ᱫᱚ ᱵᱩᱨᱩ ᱫᱤᱥᱚᱢ ᱦᱚᱲ ᱠᱟᱱᱟᱞᱮ ᱟᱫᱚ ᱚᱱᱟ ᱜᱮ ᱦᱟᱸᱜ ᱟᱹᱞᱤᱧ ᱫᱚ ᱵᱟᱹᱞᱤᱧ ᱵᱩᱡᱷᱟᱹᱣ ᱫᱟᱲᱮᱭᱟᱜ ᱠᱟᱱᱟ᱾ ᱛᱩᱨᱢᱩᱡᱽ ᱚᱱᱟ ᱯᱟᱹᱭᱞᱟᱹ ᱞᱤᱧ ᱟᱸᱡᱚᱢ ᱠᱮᱫᱟ᱾
ᱦᱮᱸ ᱛᱚᱨᱢᱩᱡᱽ ᱫᱚ ᱚᱝᱠᱟ ᱢᱟᱱᱮ ᱥᱚᱥᱟ ᱞᱮᱠᱟ ᱜᱮ ᱡᱟᱦᱟᱸ ᱫᱚ ᱥᱚᱥᱟ ᱫᱚ ᱵᱷᱤᱛᱤᱨ ᱫᱚ ᱯᱩᱲ ᱜᱮ ᱛᱟᱦᱮᱸᱱᱟ ᱥᱮ᱾
ᱦᱮᱸ ᱦᱮᱸ ᱚᱱᱟ ᱫᱚᱞᱤᱧ ᱟᱸᱡᱚᱢ ᱠᱟᱫᱟ ᱥᱚᱥᱟ ᱫᱚ ᱦᱟᱸᱜ ᱯᱩᱸᱰ ᱜᱮ ᱛᱟᱦᱮᱱᱟ, ᱟᱨ ᱥᱚᱡᱷᱮ ᱥᱚᱡᱷᱮ ᱧᱚᱜ ᱜᱮᱭᱟ ᱚᱱᱮ ᱤᱭᱟᱹ ᱞᱮᱠ ᱠᱟ ᱡᱚᱸᱱᱰᱨᱟ ᱞᱮᱠᱟ᱾
ᱦᱳᱭ ᱟᱨ ᱚᱱᱟ ᱫᱚ ᱟᱨᱟᱜ ᱧᱚᱜ ᱜᱮᱭᱟ ᱟᱫᱚ ᱛᱟᱦᱮᱸᱜ ᱪᱤᱜᱠᱟ ᱵᱮᱱ ᱞᱟᱹᱭᱟ ᱜᱳᱞ ᱦᱚᱛᱚᱫ ᱪᱤᱜᱠᱟ ᱧᱮᱞᱚᱜ-ᱟ ᱚᱱᱠᱟ ᱴᱟᱭᱤᱯ᱾
ᱟᱪᱪᱷᱟ ᱟᱪᱪᱷᱟ ᱟᱪᱪᱷᱟ ᱡᱟᱭᱦᱳᱠ ᱟᱫᱚ ᱚᱱᱟ ᱠᱚᱫᱚ ᱠᱚ ᱡᱚᱢᱟ ᱥᱮ
ᱦᱮᱸ ᱜᱚᱝᱠᱮ ᱡᱚᱢ ᱞᱟᱹᱜᱤᱫ ᱜᱮᱛᱚ ᱵᱚᱱ ᱪᱟᱥᱮᱜ-ᱟ᱾ ᱪᱟᱥ ᱡᱤᱱᱤᱥ ᱫᱚ ᱵᱟᱠᱷᱟᱱ ᱡᱚᱢ ᱪᱷᱟᱲᱟ ᱮᱴᱟᱜ ᱦᱳᱭ ᱦᱳᱭ ᱦᱳᱭ᱾
ᱦᱳᱭ ᱛᱟᱦᱞᱮ ᱦᱩᱭᱩᱜᱼᱟ ᱛᱟᱦᱞᱮ ᱦᱚᱸ ᱟᱞᱮ ᱟᱞᱮ ᱥᱮᱫ ᱢᱟ ᱱᱚᱝᱠᱟ ᱵᱟᱠᱚ ᱪᱟᱥ ᱵᱟᱲᱟ ᱟᱠᱟᱫᱟ ᱟᱫᱚ ᱦᱮᱸ ᱱᱚᱝᱠᱟ ᱢᱟ ᱡᱚᱢ ᱦᱚᱸ ᱵᱟᱝ ᱡᱚᱢ ᱦᱳᱭ ᱠᱟᱱᱟ ᱟᱫᱚ ᱚᱱᱟᱜᱮ᱾ ᱯᱟᱹᱭᱞᱟᱹ ᱞᱤᱧ ᱟᱸᱡᱚᱢ ᱠᱮᱫᱟ ᱛᱚ᱾ ᱟᱫᱚ ᱚᱱᱟ ᱠᱚᱫᱚ ᱦᱳᱭᱛᱳ ᱧᱮᱞ ᱫᱚᱞᱤᱧ ᱧᱮᱞ ᱠᱟᱜ ᱜᱮᱭᱟ ᱡᱟᱹᱱᱤᱡ ᱠᱷᱟᱱ᱾ ᱟᱫᱚ ᱡᱚᱢ ᱠᱚᱫᱚ ᱵᱟᱝ ᱦᱳᱭ ᱠᱟᱱᱟ ᱛᱚ᱾
ᱦᱮᱸ ᱚᱱᱟ ᱦᱚᱸ ᱠᱟᱛᱷᱟ ᱠᱟᱱ ᱜᱮᱭᱟ ᱵᱟᱝ ᱫᱚ ᱵᱟᱝ᱾
ᱦᱚᱸ ᱦᱚᱸ ᱟᱫᱚ ᱡᱮ ᱡᱮᱢᱚᱱ᱾ ᱡᱚᱛᱚ ᱡᱟᱭᱜᱟ ᱨᱮᱢᱟ ᱚᱱᱠᱟᱱ ᱡᱚ ᱠᱚᱫᱚ ᱵᱟᱝ ᱧᱮᱞᱚᱜ-ᱟ ᱥᱮ ᱵᱟᱝ ᱧᱟᱢᱚᱜ ᱜᱮᱭᱟ ᱥᱮ ᱵᱟᱠᱚ ᱨᱚᱦᱚᱭ ᱜᱮᱭᱟ ᱥᱮ ᱪᱮᱫ?
ᱦᱳᱭ ᱦᱳᱭ ᱦᱳᱭ᱾
ᱦᱚᱭ ᱟᱫᱚ ᱚᱱᱮ ᱡᱮᱢᱚᱱ ᱟᱱᱟᱨᱚᱥ ᱠᱚ ᱢᱮᱱᱟᱜ-ᱟ ᱡᱮᱢᱚᱱ ᱚᱱᱟ ᱠᱚᱫᱚ ᱠᱤᱪᱷᱩ ᱠᱤ ᱠᱤᱪᱷᱩ ᱜᱤᱫᱽᱨᱟᱹ ᱧᱮᱞ ᱜᱮ ᱵᱟᱠᱚ ᱧᱮᱞ ᱟᱠᱟᱜ-ᱟ᱾
ᱵᱟᱝ ᱟᱫᱚ ᱟᱱᱟᱨᱚᱥ ᱠᱚᱫᱚ ᱩᱱᱟᱹᱜ ᱪᱟᱥ ᱵᱟᱲᱟ ᱵᱟᱹᱱᱩᱜ-ᱟ ᱥᱮ᱾ ᱢᱟᱱᱮ ᱚᱱᱠᱟ ᱫᱚ ᱵᱟᱝ ᱠᱚ ᱪᱟᱥ
ᱦᱳᱭ ᱟᱨ ᱢᱤᱫᱴᱟᱝ ᱚᱱᱮ ᱤᱭᱟᱹ᱾ ᱟᱸᱡᱚᱢ ᱵᱟᱲᱟ ᱠᱟᱜ ᱜᱮᱭᱟ ᱰᱨᱟᱜᱚᱱ ᱯᱷᱚᱞ ᱢᱮᱱᱛᱮ ᱢᱤᱫᱴᱟᱝ ᱧᱟᱢᱚᱜ-ᱟ ᱰᱨᱟᱜᱚᱱ ᱡᱚ᱾
ᱦᱩᱸᱻ ᱚᱱᱟ ᱠᱚᱦᱚᱸ ᱢᱮᱱᱟᱜ ᱫᱚ ᱢᱮᱱᱟᱜ-ᱟ ᱟᱫᱚ ᱵᱟᱡᱟᱨ ᱨᱮ ᱩᱱᱟᱹᱜ ᱟᱫᱚ ᱠᱤᱧ ᱵᱟᱲᱟ ᱠᱚ ᱵᱟᱹᱱᱩᱜ-ᱟ ᱥᱮ ᱫᱟᱢ ᱠᱚᱦᱚᱸ ᱡᱟᱹᱥᱛᱤ ᱧᱚᱜ ᱜᱮᱭᱟ ᱚᱱᱟ ᱨᱮᱱᱟᱜ ᱫᱚ᱾
ᱦᱳᱭ ᱚᱱᱠᱟ ᱜᱮ ᱥᱮ ᱚᱱᱟ ᱱᱚᱣᱟ ᱡᱤᱱᱤᱥ ᱠᱚᱫᱚ ᱟᱨᱠᱤ ᱡᱚᱛᱚ ᱦᱚᱲ ᱫᱚ ᱵᱟᱠᱚ ᱧᱮᱞ ᱟᱠᱟ-ᱟ ᱥᱮ ᱵᱟᱠᱚ ᱨᱚᱦᱚᱭ ᱫᱟᱲᱮᱭᱟᱜ-ᱟ ᱱᱚᱸ ᱨᱚᱦᱚᱭ ᱫᱚᱠᱚ ᱨᱚᱦᱚᱭᱟ ᱠᱤᱱᱛᱩ ᱚᱱᱟ ᱡᱚ ᱟᱹᱜᱩ ᱠᱚᱨᱛᱮ ᱜᱮᱞᱮ ᱵᱚᱦᱩᱛ᱾ ᱮᱸ ᱱᱤᱭᱚᱢ ᱢᱮᱱᱟᱜ-ᱟ ᱥᱮ ᱵᱚᱦᱩᱛ ᱠᱤᱪᱷᱩ᱾ ᱱᱤᱭᱚᱢ ᱠᱟᱱᱩᱱ ᱛᱟᱦᱮᱱᱟ ᱚᱱᱟ ᱠᱚᱫᱚ ᱨᱚᱦᱚᱭ ᱞᱮᱠᱷᱟᱱ ᱫᱚ ᱵᱟᱝ ᱜᱟᱱᱚᱜᱼᱟ, ᱚᱱᱟ ᱠᱚᱫᱚ ᱚᱱᱠᱟ ᱴᱤᱴᱢᱮᱱᱴ ᱦᱚᱸ ᱴᱤᱴᱢᱮᱱᱴ ᱦᱩᱭᱩᱜ-ᱟ᱾
ᱦᱩᱸᱻ
ᱦᱟᱸ ᱟᱪᱪᱷᱟ, ᱟᱪᱪᱷᱟ ᱜᱚᱝᱠᱮ ᱛᱟᱦᱞᱮ ᱟᱯᱮ ᱥᱮᱫ ᱡᱟᱦᱟᱸ ᱦᱮᱸ ᱵᱤᱨ ᱠᱚᱫᱚ ᱛᱟᱦᱞᱮ ᱢᱮᱱᱟᱜ ᱟᱥᱮ ᱵᱟᱝ ᱜᱮ ᱜᱚᱝᱠᱮ?
ᱦᱮᱸ ᱵᱤᱨ ᱠᱚᱫᱚ ᱢᱮᱱᱟᱜ ᱜᱮᱭᱟ, ᱩᱱᱟᱹᱜ ᱞᱟᱹᱴᱩ ᱵᱤᱨ ᱫᱚ ᱵᱟᱝ ᱠᱟᱱᱟ ᱢᱮᱱᱠᱷᱟᱱ ᱦᱩᱸᱰᱤᱧ ᱢᱟᱪᱷᱟ ᱵᱤᱨ ᱢᱮᱱᱟᱜ-ᱟ, ᱟᱞᱮ ᱥᱟᱨᱡᱚᱢ ᱠᱚ ᱥᱟᱶ ᱛᱮ᱾ ᱮᱸ ᱟᱠᱟᱥᱵᱚᱱᱤ ᱠᱚ, ᱯᱚᱴᱟᱥ ᱠᱚ, ᱚᱱᱟ ᱠᱚ ᱮᱢᱟᱱ ᱠᱚ ᱵᱤᱨ ᱢᱮᱱᱟᱜ ᱜᱮᱭᱟ᱾ ᱟᱯᱮ ᱥᱮᱫ ᱚᱱᱛᱮ ᱵᱤᱨ ᱠᱚ?
ᱦᱮᱸ ᱜᱚᱢᱠᱮ ᱟᱞᱮ ᱥᱮᱫ ᱦᱚᱸ ᱵᱤᱨ ᱫᱚ ᱢᱮᱱᱟᱜ ᱜᱮᱭᱟ ᱟᱫᱚ ᱟᱞᱮ ᱥᱮᱫ ᱫᱚ, ᱢᱟᱨᱟᱝ ᱫᱚ ᱢᱟᱨᱟᱝ ᱜᱮᱭᱟ ᱟᱨᱠᱤ᱾ ᱦᱩᱰᱤᱧ ᱫᱚ ᱩᱱᱟᱹᱜ ᱞᱟᱹᱭ ᱵᱟᱝ ᱜᱟᱱᱚᱜ-ᱟ ᱡᱮ ᱦᱩᱰᱤᱧ ᱠᱟᱱᱟ, ᱟᱫᱚ ᱟᱞᱮᱭᱟᱜ ᱵᱤᱨ᱾ ᱫᱚ ᱢᱮᱱᱟᱜᱼᱟ ᱟᱫᱚ, ᱯᱟᱨᱥᱚᱱᱟᱞ ᱞᱮᱠᱟ ᱜᱮ ᱟᱨ ᱟᱛᱳ ᱦᱚᱲᱟᱜ ᱵᱤᱨ ᱟᱨᱠᱤ᱾
ᱦᱩᱸᱻ
ᱟᱫᱚ ᱚᱱᱠᱟ ᱟᱨᱚ ᱥᱳᱨ ᱥᱩᱯᱩᱨ ᱠᱚᱨᱮ ᱟᱛᱳ ᱢᱮᱱᱟᱜᱼᱟ ᱩᱱᱠᱩᱣᱟᱜ ᱦᱚᱸ ᱵᱤᱨ ᱢᱮᱱᱟᱜᱼᱟ, ᱦᱤᱥᱟᱹᱵᱽ ᱨᱮ ᱢᱚᱱᱮ ᱞᱮᱱᱠᱷᱟᱱ ᱟᱹᱰᱤ ᱢᱟᱨᱟᱝ ᱵᱤᱨ ᱜᱮ ᱢᱮᱱᱟᱜᱼᱟ ᱟᱨᱠᱤ᱾ ᱟᱫᱚ ᱟᱫᱚ ᱚᱱᱟ ᱵᱤᱨ ᱠᱚᱨᱮ ᱟᱫᱚ ᱜᱚᱢᱠᱮ ᱟᱯᱮ ᱵᱤᱨ ᱠᱚᱨᱮ ᱫᱚ ᱯᱩᱴᱠᱟᱹ ᱠᱚ ᱫᱚ ᱠᱚ ᱚᱢᱚᱱᱚᱜ ᱠᱟᱱᱟ ᱥᱮ ᱵᱟᱝ?
ᱦᱮᱸ ᱯᱩᱴᱠᱟᱹ ᱠᱚᱫᱚ ᱠᱚ ᱚᱢᱚᱱᱟᱜ ᱠᱟᱱ ᱜᱮᱭᱟ ᱟᱫᱚ ᱩᱱᱟᱹᱜ ᱡᱟᱹᱥᱛᱤ ᱫᱚ ᱵᱟᱝ ᱠᱚ ᱚᱢᱚᱱᱚᱜ ᱠᱟᱱᱟ ᱯᱩᱴ- ᱛᱮ ᱠᱚ ᱩᱫ ᱠᱚᱫᱚ ᱟᱹᱰᱤ ᱠᱚᱢ ᱠᱚᱢ ᱜᱮ ᱱᱤᱛᱚᱜ ᱫᱚ ᱟᱨ ᱫᱟᱜ ᱧᱚᱜ ᱮᱜᱼᱟᱭ ᱥᱮ ᱛᱷᱚᱲᱟ ᱜᱟᱱ ᱩᱱᱟᱹᱜ ᱮᱠᱴᱟ ᱫᱚ ᱵᱟᱭ ᱫᱟᱜ ᱮᱫ ᱨᱮᱦᱚᱸ ᱟᱫᱚ ᱫᱟᱜ ᱞᱮᱠᱷᱟᱱ ᱫᱚ ᱯᱩᱴᱠᱟᱹ ᱠᱚᱫᱚ ᱩᱱᱟᱹᱜ ᱫᱚ ᱵᱟᱝ ᱚᱢᱚᱱᱚᱜ ᱜᱮᱭᱟ ᱾
ᱦᱳᱭ ᱦᱳᱭ ᱮᱠᱵᱟᱨᱮ ᱥᱟᱹᱨᱤ ᱠᱟᱛᱷᱟ ᱵᱤᱱ ᱞᱟᱹᱭ ᱟᱠᱟᱫᱟ ᱾
ᱢᱟᱱᱮ ᱡᱟᱹᱥᱛᱤ ᱫᱟᱜ ᱨᱮᱦᱚᱸ ᱵᱟᱝ ᱚ ᱟᱨ ᱫᱟᱜ ᱵᱟᱭ ᱫᱟᱜ ᱨᱮᱦᱚᱸ ᱵᱟᱝ ᱚᱢᱚᱱᱚᱜᱼᱟ ᱾
ᱦᱳᱭ ᱟᱫᱚ ᱱᱚᱝᱠᱟ ᱢᱟᱱᱮ ᱯᱩᱴᱠᱟᱹ ᱠᱚᱫᱚ ᱦᱚᱸᱜᱼᱚᱸᱭ ᱦᱤᱥᱟᱹᱵ ᱨᱮᱱᱟᱜ ᱫᱟᱜ ᱫᱚᱨᱠᱟᱨ ᱠᱟᱱᱟ ᱪᱮᱫᱟᱜ ᱥᱮ ᱩᱝᱠᱩ ᱫᱚ ᱡᱟᱹᱥᱛᱤ ᱫᱟᱜ ᱠᱷᱟᱱ ᱫᱚ ᱩᱸᱠᱩ ᱫᱚ ᱪᱮᱫ ᱠᱟᱫ ᱠᱟᱱᱟ ᱚᱱᱮ ᱡᱟᱦᱟᱸ ᱡᱟᱨᱠᱟᱜ ᱠᱟᱱᱟᱭ ᱦᱟᱥᱟᱴᱟᱜ ᱟᱨᱠᱤ
ᱦᱳᱭ ᱦᱳᱭ ᱦᱳᱭ᱾
ᱡᱟᱨᱠᱟᱣ ᱠᱷᱟᱹᱛᱤᱨ ᱯᱩᱥᱠᱟᱹ ᱠᱚᱫᱚ ᱵᱟᱠᱚ ᱚᱢᱚᱱᱚᱜᱼᱟ ᱚᱱᱟ ᱫᱚ ᱥᱤᱛᱩᱝ ᱡᱩᱫᱤ ᱧᱟᱢᱼᱟᱭ ᱚᱱᱮ ᱵᱟᱨ ᱥᱤᱧ ᱯᱮ ᱢᱟᱦᱟ ᱥᱤᱛᱩᱝ ᱧᱟᱢ ᱠᱟᱛᱮ ᱢᱤᱫ ᱫᱤᱱ ᱡᱩᱫᱤ ᱫᱟᱜ ᱟᱵᱚᱱᱟᱭ ᱛᱟᱦᱮᱞᱮ ᱚᱱᱟ ᱠᱚᱨᱮ ᱟᱨᱚ ᱟᱹᱰᱤ ᱡᱩᱨ ᱜᱮ ᱯᱩᱴᱠᱟᱹ ᱠᱚ ᱚᱢᱚᱱᱚᱜᱼᱟ ᱾
ᱦᱮᱸ ᱢᱟᱱᱮ ᱥᱤᱛᱩᱝ ᱦᱚᱸ ᱞᱟᱹᱠ- ᱛᱤ ᱠᱟᱱᱟ ᱩᱝᱠᱩ ᱫᱚ ᱚᱢᱚᱱ ᱠᱚᱨᱛᱮ ᱜᱮᱞᱮ, ᱥᱩᱫᱩ ᱫᱟᱜ ᱞᱮᱠᱷᱟᱱ ᱫᱚ ᱵᱟᱝ ᱦᱳᱭᱳᱜᱼᱟ ᱾
ᱦᱳᱭ ᱜᱚᱝᱠᱮ ᱧᱮᱞ ᱟᱠᱟᱫᱟ ᱵᱤᱱ ᱛᱚ ᱡᱟᱦᱟᱸ ᱛᱤᱱᱟᱹᱜ ᱜᱮ ᱦᱮᱸ ᱤᱭᱟᱹ ᱫᱟᱨᱮ ᱢᱟᱱᱮ ᱡᱟᱦᱟᱸ ᱢᱟᱨᱥᱟᱞ ᱥᱮ ᱦᱮᱸ ᱡᱟᱦᱟᱸ ᱠᱚ ᱵᱩ ᱢᱟᱱᱮ ᱠᱩᱧ ᱫᱟᱜ ᱠᱚ ᱡᱟᱦᱟᱸ ᱠᱚᱨᱮ ᱢᱤᱫ ᱫᱟᱹᱢ ᱫᱟᱨᱮ ᱵᱤᱱ ᱨᱚᱦᱚᱭᱟ ᱥᱮ ᱧᱮᱞ ᱵᱤᱱ ᱥᱮ ᱡᱟᱦᱟᱸ ᱛᱤᱱᱟᱹᱜ ᱜᱮ ᱢᱟᱨᱥᱟᱞ ᱫᱟᱜ ᱥᱮ ᱠᱩᱧ ᱫᱟᱜ ᱡᱩᱫᱤ ᱡᱟᱦᱟᱸ ᱛᱤᱱᱟᱹᱜ ᱜᱮ ᱚᱱᱟ ᱫᱟᱨᱮ ᱨᱮᱵᱤᱱ ᱫᱩᱞᱟᱜᱼᱟ ᱠᱤᱱᱛᱩ ᱚᱱᱟ ᱫᱟᱨᱮ ᱫᱚ ᱩᱱᱟᱹᱜ ᱵᱟᱭ ᱡᱩᱨᱼᱟ ᱠᱤᱱᱛᱩ ᱡᱚᱠᱷᱚᱱ ᱥᱮᱨᱢᱟ ᱫᱟᱜ ᱡᱚᱠᱷᱚᱱ ᱧᱟᱢᱼᱟᱭ ᱥᱮ ᱥᱮ ᱧᱮᱞ ᱵᱤᱱ ᱥᱮ ᱚᱱᱟ ᱫᱟᱨᱮ ᱦᱚᱸ ᱟᱹᱰᱤ ᱛᱮᱡ ᱟᱹᱰᱤ ᱤᱭᱟᱹ ᱵᱷᱟᱵᱽ ᱛᱮ ᱨᱟᱠᱟᱵᱼᱟ ᱾
ᱦᱩᱸ ᱦᱩᱸ ᱾
ᱟᱹᱰᱤ ᱛᱮᱡᱽᱼᱮ ᱧᱟᱢᱟ ᱟᱱᱟ ᱫᱚ, ᱚᱝᱠᱟᱱ ᱜᱮ ᱱᱚᱣᱟ ᱦᱚᱨᱚᱼᱼ ᱦᱚᱭ,
ᱛᱚ ᱜᱚᱝᱠᱮ ᱟᱯᱮ ᱚᱱᱛᱮ ᱩ ᱩᱫ ᱠᱚ ᱯᱩᱴᱠᱟᱹ ᱠᱚ
ᱦᱮᱸ ᱜᱚᱝᱠᱮ ᱟᱞᱮ ᱥᱟᱹᱭᱤᱰ ᱢᱟ ᱯᱩ ᱩᱰᱼᱯᱩᱰᱩᱠ ᱩᱫ ᱯᱩᱴᱠᱟᱹ ᱫᱚᱠᱚ ᱧᱟᱢᱚᱜ ᱠᱟᱱ ᱜᱮᱭᱟ ᱾ ᱟᱨ ᱦᱩᱢ ᱟᱞᱮ ᱫᱚ ᱦᱟᱸᱜ ᱢᱟᱱᱮ ᱞᱮᱛᱟᱲ ᱜᱮᱞᱮ ᱪᱟᱞᱟᱜ ᱠᱟᱱᱟ ᱵᱤᱨ ᱠᱚᱫᱚ ᱦᱟᱸᱜ ᱵᱩᱡᱷᱟᱹᱣ ᱠᱮᱜ-ᱟ ᱵᱤᱱ ᱾
ᱦᱩᱸ ᱟᱫᱚ
ᱦᱮᱸ ᱟᱫᱚ ᱯᱩᱴᱩᱠ ᱯᱩᱴᱩ ᱠᱚᱫᱚ ᱠᱚ ᱚᱢᱚᱱ, ᱚᱱᱼᱚᱢᱚᱱ ᱫᱚᱠᱚ ᱚᱢᱚᱱᱚᱜ ᱠᱟᱱ ᱛᱟᱦᱮᱸᱜᱼᱟ, ᱟᱫᱚ ᱵᱟᱹᱭ ᱵᱟᱹᱭᱛᱮ ᱩᱝᱠᱩ ᱫᱚᱠᱚ ᱱᱤᱥᱩᱢ ᱪᱟᱵᱟᱭᱮᱱᱟ ᱟᱨᱠᱤ ᱾ ᱦᱮᱸ ᱱᱤᱛᱚᱜ ᱫᱚ ᱱᱤᱭᱟᱹ ᱜᱷᱟᱹᱲᱤ ᱫᱚ ᱵᱟᱠᱚ ᱧᱟᱢᱚᱜ ᱠᱟᱱᱟ, ᱟᱫᱚ ᱦᱮᱸ᱾ ᱦᱳᱭ ᱟᱫᱚ ᱩᱝᱠᱩ ᱵᱟᱫᱽ ᱛᱮ ᱩᱝᱠᱩ ᱠᱳᱸ ᱳᱴ ᱠᱚᱨᱮ ᱧᱟᱢᱚᱜ ᱠᱟᱱᱟ ᱚᱱᱟ ᱯᱟᱴᱠᱟ ᱩᱫ ᱠᱚ ᱦᱮᱸᱫᱮ ᱯᱟᱴᱠᱟ, ᱯᱳᱸᱰ ᱯᱟᱴᱠᱟ ᱮᱭ ᱥᱚᱵ ᱠᱚ ᱧᱟᱢᱚᱜ ᱠᱟᱱᱟ ᱟᱨᱠᱤ ᱾
ᱦᱩᱸᱻ ᱟᱫᱚ ᱦᱚᱸ ᱯᱩᱴᱠᱟᱹ ᱠᱚ ᱡᱟᱹᱥᱛᱤ ᱧᱚᱜ ᱠᱚ ᱧᱟᱢ ᱞᱮᱝᱠᱷᱟᱱ ᱯᱩᱴᱠᱟᱹ ᱞᱮᱴᱚ ᱠᱚ ᱟᱹᱰᱤ ᱜᱟᱱ ᱜᱮ ᱥᱤᱵᱤᱞ ᱜᱮᱭᱟ ᱛᱷᱚ᱾
ᱦᱮᱸ ᱜᱚᱝᱠᱮ ᱮᱠᱵᱟᱨᱮ ᱮᱠᱵᱟᱨᱮ ᱥᱟᱹᱨᱤ ᱠᱟᱛᱷᱟ ᱵᱤᱱ ᱞᱟᱹᱭ ᱦᱚᱪᱚ ᱟᱠᱟᱫᱟ, ᱦᱮᱸ᱾
ᱛᱚ ᱟᱨᱦᱚᱸ ᱟᱹᱰᱤ ᱟᱹᱰᱤ ᱥᱮᱫ ᱜᱮᱛᱚᱧ ᱟᱸᱡᱚᱢ ᱠᱮᱫᱟ ᱥᱚᱲᱮ ᱠᱚᱣᱟ ᱠᱚ ᱟᱨᱦᱚᱸ, ᱥᱚᱲᱮ ᱦᱚᱸ ᱥᱤᱵᱤᱞ ᱜᱮᱭᱟ᱾
ᱛᱟᱦᱚᱞᱮ ᱜᱚᱝᱠᱮ ᱟᱹᱵᱤᱱ ᱫᱚ ᱥᱚᱲᱮ ᱠᱚᱵᱤᱱ ᱧᱚᱢ ᱟᱠᱟᱫᱟ ᱥᱮ ᱪᱮᱫ ᱯᱩᱴᱠᱟᱹ ᱥᱚᱲᱮ?
ᱦᱮᱸ ᱡᱚᱢ ᱵᱟᱲᱟ ᱫᱚ ᱦᱩᱭ ᱠᱟᱱᱟ ᱢᱟᱸᱡᱷᱮ ᱢᱟᱸᱡᱷᱮ ᱟᱹᱜᱩ ᱵᱟᱲᱟᱭ ᱜᱮᱭᱟ ᱠᱚ ᱵᱤᱴᱤ ᱛᱟᱠᱚ ᱵᱤᱨ ᱫᱤᱥᱚᱢ ᱥᱮᱫ ᱞᱮ ᱜᱚᱝ ᱠᱟᱜ ᱛᱚ ᱚᱱᱛᱮ ᱠᱷᱚᱱ ᱟᱹᱜᱩ ᱵᱟᱲᱟᱭ ᱜᱮᱭᱟ
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ
ᱮᱸ ᱟᱫᱚ ᱢᱟᱡᱷᱮ ᱢᱟᱡᱷᱮ ᱡᱚᱢ ᱵᱟᱲᱟ ᱦᱩᱭ ᱠᱟᱱᱟ ᱩᱱᱟᱹᱜ ᱮᱠᱴᱟ ᱫᱚ ᱵᱟᱝ ᱜᱮ
ᱦᱳᱭ ᱦᱳᱭ ᱟᱫᱚ ᱜᱚᱝᱠᱮ ᱟᱹᱞᱤᱧ ᱢᱟ ᱚᱱᱮ ᱯᱩᱴᱠᱟᱹ ᱥᱚᱲᱮ ᱠᱷᱚᱱ ᱫᱚ ᱦᱟᱱᱮ ᱞᱮᱴᱚ ᱜᱮᱞᱤᱧ ᱠᱩᱥᱤᱭᱟᱜ-ᱟ ᱫᱚᱢᱮ ᱟᱫᱚ ᱫᱚᱢ ᱞᱤᱧ ᱢᱟᱱᱮ ᱞᱮᱴᱚ ᱜᱮ ᱫᱚᱢᱮ ᱥᱤᱵᱤᱞᱤᱧᱟ ᱵᱩᱡᱷᱟᱹᱣ ᱠᱮᱭᱟᱵᱤᱱ
ᱦᱳᱭ ᱦᱳᱭ ᱞᱮᱴᱚ ᱜᱮ ᱥᱤᱵᱤᱞ ᱫᱚ ᱡᱟᱹᱥᱛᱤ ᱞᱮᱴᱚ ᱜᱮ ᱥᱤᱵᱤᱞᱟ ᱢᱮᱱᱠᱷᱟᱱ ᱫᱚ ᱥᱚᱲᱮ ᱟᱨ ᱡᱤᱞ ᱢᱮᱥᱟ ᱠᱟᱛᱮ ᱟᱹᱰᱤ ᱜᱮ ᱥᱚᱲᱚᱢ ᱚᱜ-ᱟ
ᱚ ᱟᱪᱪᱷᱟ ᱜᱚᱝᱠᱮ ᱟᱞᱟᱝ ᱟᱜ ᱢᱟ ᱡᱟᱦᱟᱸ ᱚᱠᱛᱚ ᱛᱟᱦᱮᱸ ᱠᱟᱼᱼ